ᱦᱮᱞᱳ ᱾
ᱦᱩᱸ ᱡᱚᱦᱟᱨ ᱜᱮ ᱜᱚᱝᱠᱮ ᱾
ᱦᱳᱭ ᱡᱚᱦᱟᱨ ᱜᱮ ᱾
ᱡᱚᱦᱟᱨ ᱜᱮ ᱾ ᱠᱟᱹᱴᱤᱡ ᱰᱤᱥᱴᱟᱵᱽ ᱞᱮᱱᱠᱷᱟᱱ ᱞᱟᱹᱭ ᱵᱮᱱ ᱦᱮᱸ ᱾
ᱦᱳᱭ, ᱦᱳᱭ ᱾
ᱦᱳᱭ ᱛᱟᱦᱚᱞᱮ ᱛᱟᱦᱚᱞᱮ ᱠᱷᱟᱱ ᱪᱮᱫ ᱠᱩ ᱪᱤᱠᱟ ᱦᱩᱭᱩᱜ ᱠᱟᱱᱟ? ᱟᱹᱞᱤᱧ ᱢᱟ ᱱᱟᱯᱟᱭ ᱵᱟᱲᱟ ᱜᱮ ᱾ ᱟᱨ ᱚᱲᱟᱜ ᱠᱚᱨᱮ ᱦᱚᱸ ᱱᱟᱯᱟᱭ ᱵᱟᱲᱟ ᱜᱮ ᱾ ᱦᱳᱭ ᱾
ᱟᱨ ᱛᱚᱵᱮ ᱜᱚᱢᱠᱮ ᱪᱮᱫ ᱠᱚ ᱪᱮᱠᱟ ᱵᱟᱲᱟᱭ ᱦᱩᱭᱩᱜ ᱠᱟᱱᱟ?
ᱟᱨ ᱦᱳᱲᱳ ᱠᱚᱜᱮ, ᱟᱲᱮ ᱠᱚᱜᱮ ᱞᱟᱜ ᱴᱩ ᱦᱩᱭ ᱵᱟᱲᱟ ᱟᱠᱟᱱᱟ ᱾ ᱟᱨ ᱠᱟᱹᱴᱤᱡ ᱡᱚᱢ ᱵᱟᱲᱟ ᱠᱟᱛᱮ ᱦᱟᱸᱜ ᱟᱨᱚ ᱪᱟᱞᱟᱱ ᱦᱩᱭᱩᱜᱼᱟ ᱟᱲᱮ ᱠᱚ ᱞᱟ ᱦᱩᱭᱩᱜᱼᱟ ᱾
ᱟᱪᱪᱷᱟ, ᱟᱪᱪᱷᱟ ᱾
ᱟᱨ
ᱫᱟᱜ ᱠᱚᱦᱚᱸ ᱟᱸᱡᱮᱫᱚᱜ ᱠᱟᱱᱟ, ᱛᱟᱦᱚᱞᱮ ᱠᱷᱟᱱ ᱞᱚᱜᱚᱱ ᱫᱷᱟᱨᱟ ᱜᱮ ᱞᱚᱦᱚᱭ ᱫᱚ ᱦᱩᱭᱩᱜ ᱠᱟᱱᱟ ᱾ ᱟᱨ ᱦᱟᱱᱟ ᱵᱟᱵᱮᱱ ᱨᱚᱦᱚᱭ ᱞᱮᱱᱠᱷᱟᱱ ᱦᱚᱸ
ᱦᱳᱭ ᱚᱱᱠᱟ ᱜᱮ ᱱᱤᱛ ᱫᱚ ᱦᱩᱲᱩ ᱨᱚᱦᱚᱭ ᱪᱟᱥ ᱪᱟᱥ ᱫᱤᱱ ᱠᱟᱱᱟ ᱛᱚ, ᱱᱤᱛ ᱫᱚ ᱡᱚᱛᱚ ᱦᱚᱲ ᱜᱮ ᱟᱵᱚ ᱫᱚᱦᱚ ᱠᱮᱜᱼᱟ ᱠᱷᱮᱛ ᱠᱚᱨᱮ ᱜᱮᱵᱚᱱ ᱦᱮᱸ ᱟᱹᱜᱩᱱᱟᱱ ᱛᱮ, ᱚᱱᱟ ᱠᱚᱨᱮᱜ ᱜᱮ ᱛᱟᱦᱮᱸ ᱦᱩᱭᱩᱜᱼᱟ, ᱮᱱᱛᱮ ᱟᱲᱮ ᱞᱟᱜ ᱥᱮ ᱦᱩᱲᱩ ᱨᱚᱦᱚᱭ ᱛᱚ ᱾ ᱚᱱᱟ ᱥᱤᱭᱟᱜ ᱫᱚ ᱪᱮᱫ ᱛᱚ ᱾ ᱟᱨ ᱱᱤᱛ ᱫᱚ ᱱᱚᱜᱼᱚᱭ ᱫᱟᱜ ᱟᱸ ᱫᱟᱜ ᱛᱤᱱᱟᱹᱜ ᱡᱚᱞᱫᱤ ᱫᱟᱜ ᱟᱵᱚᱱ ᱠᱟᱱᱟ ᱟᱫᱚ ᱡᱚᱞᱫᱤ ᱢᱟᱪᱷᱟ ᱜᱮ ᱛᱷᱚᱲᱟ ᱵᱚᱱ ᱞᱚᱜᱚᱱ ᱢᱟᱪᱷᱟ ᱜᱮ ᱵᱚᱱ ᱪᱟᱞᱟᱜᱼᱟ ᱪᱮᱫᱟᱜ ᱥᱮ
ᱮᱸᱜ ᱟᱨᱚ ᱵᱟᱭ ᱫᱟᱜ ᱞᱟᱜ ᱛᱷᱚᱲᱟ ᱢᱩᱥᱠᱤᱞᱚᱜᱼᱟ ᱟᱵᱚ ᱚᱱᱟᱛᱮ ᱡᱚᱛᱚ ᱜᱮᱠᱚ ᱫᱷᱩᱨᱟᱣ ᱠᱟᱱᱟ ᱡᱚᱞᱫᱤ ᱡᱚᱞᱫᱤ ᱢᱟᱪᱷᱟ ᱠᱚ ᱡᱮᱢᱚᱱ ᱠᱚ ᱠᱩᱨᱩᱢᱩᱴᱩ ᱠᱟᱛᱮᱜ ᱠᱚ ᱯᱩᱨᱟᱹᱣ ᱱᱟ ᱤᱠᱟᱹᱱ ᱡᱚᱛᱚ ᱦᱚᱲ ᱠᱚ ᱞᱟᱜᱟᱣ ᱟᱠᱟᱱᱟ ᱾
ᱦᱩᱸ ᱡᱚᱛᱚ ᱦᱮᱸ ᱡᱚᱛᱚ ᱦᱚᱲ ᱜᱮ ᱠᱩᱨᱩᱢᱩᱴᱩᱭᱮᱜᱼᱟ ᱠᱚ ᱵᱟᱝᱠᱚ ᱠᱩᱨᱩᱢᱩᱴᱩ ᱞᱮᱠᱷᱟᱱ ᱦᱟᱸᱜ ᱦᱚᱸᱭ ᱫᱟᱜ ᱠᱚᱸᱦᱚ ᱵᱟᱝ ᱛᱟᱦᱮᱱ ᱠᱟᱱᱟ ᱟᱨ ᱥᱮᱨᱢᱟ ᱡᱟᱹᱲᱤ ᱦᱚᱸ ᱢᱤᱫ ᱫᱷᱟᱣ ᱠᱟ ᱡᱟᱹᱲ ᱟᱵᱚᱱ ᱠᱟᱱᱟᱭ ᱟᱨ ᱢᱤᱫ ᱫᱷᱟᱣ ᱠᱟᱛᱮ ᱵᱟᱝ ᱡᱟᱹᱲᱤ ᱭᱮᱜ ᱟᱭ ᱨᱤᱢᱤᱞ ᱛᱮ ᱨᱤᱢᱤᱞᱮᱜᱼ ᱟᱭ ᱾ ᱵᱟᱝ ᱮ ᱡᱟᱹᱲᱤᱭᱮᱜᱼᱟ ᱾ ᱛᱟᱞᱮ ᱠᱷᱟᱱ ᱜᱟᱹᱰᱤ ᱠᱚᱛᱮ ᱜᱮ ᱠᱚ ᱥᱤ ᱪᱚᱭᱮᱜᱼᱟ ᱾
ᱦᱚᱭ ᱾
ᱤᱱᱟᱹ ᱟᱠᱷᱟᱱ ᱢᱤᱫ ᱫᱷᱟᱣ ᱨᱮᱜᱮ ᱢᱤᱫ ᱫᱷᱟᱣ ᱨᱮᱜᱮ ᱞᱚᱥᱚᱫ ᱥᱮ ᱯᱟᱲᱦᱟᱣ ᱦᱚᱸ ᱦᱩᱭᱩᱜ ᱠᱟᱱᱟ ᱾
ᱦᱩᱸ ᱦᱩᱸ
ᱟᱨ ᱦᱟᱱᱟ ᱠᱷᱚᱱ ᱫᱚ ᱦᱟᱸᱜ ᱨᱚᱦᱚᱭ ᱢᱮᱥᱤᱱ ᱠᱚᱸᱦᱚ ᱦᱮᱡ ᱟᱠᱟᱱᱟ᱾ ᱛᱟᱦᱚᱞᱮ ᱠᱚ ᱚᱱᱟ ᱠᱚᱛᱮ ᱠᱩ ᱨᱚᱦᱚᱭ ᱦᱚᱪᱚᱭᱮᱫᱼᱟ᱾
ᱦᱳᱭ ᱦᱳᱭ ᱟᱫᱚ ᱱᱤᱛ ᱫᱚ ᱫᱚ ᱚᱱᱮ ᱵᱟᱭ ᱫᱟᱜ ᱫᱟᱹᱨᱩᱱ ᱮᱫᱟ ᱥᱤᱛᱩᱝ ᱟᱫᱚ ᱚᱱᱟ ᱤᱠᱟᱹᱣᱛᱮ ᱡᱚᱛᱚᱜ ᱜᱮ ᱛᱟᱲᱟᱛᱟᱲᱤ ᱜᱮ ᱚᱱᱟ ᱜᱟᱹᱰᱤᱭᱟᱠᱚ ᱧᱟᱢ ᱫᱟᱠᱚ ᱟᱨ ᱜᱟᱹᱰᱤ ᱛᱮᱜᱮ ᱠᱚ ᱥᱤᱭᱳᱚᱜ ᱠᱚ ᱞᱟᱦᱟᱭᱮᱫᱟ ᱛᱟᱲᱟᱛᱟᱲᱤ ᱧᱚᱜ ᱫᱟᱠᱚ ᱟᱫᱚ ᱚᱱᱟ ᱤᱠᱟᱹᱛᱮ ᱫᱟᱜ ᱟᱜ ᱫᱟᱜ ᱡᱚᱠᱷᱮᱡ ᱢᱟ ᱵᱟᱭ ᱫᱟᱜ ᱟᱵᱚᱱ ᱠᱟᱱ ᱩᱱᱜᱷᱟᱲᱤᱡ ᱟᱨ ᱱᱤᱛᱚᱜ ᱫᱟᱜ ᱠᱟᱜ ᱠᱷᱟᱱ ᱢᱟ
ᱟᱫᱚ ᱡᱚᱛᱚ ᱦᱚᱲ ᱠᱚ ᱛᱟᱲᱟᱛᱟᱲᱤᱜ ᱠᱟᱱᱛᱮ ᱜᱟᱹᱰᱤ ᱠᱚᱦᱚᱸ ᱵᱟᱝ ᱧᱟᱢᱚᱜ ᱠᱟᱱᱟ ᱥᱮᱨᱚᱠᱚᱢ ᱫᱚ ᱢᱟᱱᱮ ᱦᱟᱸᱰᱮ ᱱᱟᱰᱮ ᱡᱚᱛᱚ ᱡᱚᱛᱚ ᱦᱚᱲ ᱜᱮ ᱚᱱᱟ ᱯᱤᱪᱷᱮ ᱨᱮᱜᱮ ᱞᱟᱜᱟᱣᱟ ᱢᱮᱱᱟᱜ ᱠᱚᱣᱟ ᱛᱚ ᱟᱫᱚ ᱚᱱᱟ ᱤᱠᱟᱹᱛᱮ᱾
ᱡᱚᱛᱚ ᱦᱚᱲ ᱜᱮ ᱞᱟᱜᱟᱣ ᱢᱮᱱᱟᱜ ᱠᱚᱣᱟ ᱢᱮᱱᱮᱜ-ᱟ ᱠᱚ ᱟᱞᱮᱭᱟᱜ ᱮ ᱥᱤ ᱮᱜᱟᱭ᱾ ᱱᱩᱭ ᱢᱮᱱᱮᱫ-ᱟ ᱟᱞᱮᱭᱟᱜ ᱤᱫᱤᱭ ᱢᱮ ᱛᱟᱦᱚᱞᱮ ᱠᱷᱟᱱ ᱦᱟᱸᱜ ᱜᱟᱹᱰᱤ ᱠᱚᱦᱚᱸ ᱵᱟᱝ ᱧᱟᱢᱚᱜ ᱠᱟᱱᱟ ᱟᱨ ᱦᱟᱸᱜ ᱫᱟᱜ ᱠᱚᱦᱚᱸ ᱟᱸᱡᱮᱫᱚᱜ ᱠᱟᱱᱟ᱾
ᱦᱳᱭ ᱟᱫᱚ ᱜᱚᱝᱠᱮ ᱚᱱᱛᱮ ᱫᱚ ᱢᱟᱱᱮ ᱪᱮᱫ ᱞᱮᱠᱟ ᱵᱟᱨ ᱥᱤᱡᱮᱱ ᱨᱮ ᱪᱟᱥ ᱦᱩᱭᱩᱜ-ᱟ ᱥᱮ ᱢᱤᱫ ᱥᱤᱡᱮᱱ ᱜᱮᱯᱮ ᱪᱟᱥ-ᱟ ᱚᱱᱛᱮ ᱫᱚ?
ᱵᱟᱝ ᱵᱟᱝ ᱱᱚᱜ-ᱚᱭ ᱥᱮᱨᱢᱟ ᱡᱟᱹᱲᱤ ᱛᱮᱜᱮ ᱪᱟᱥ ᱫᱚ ᱦᱩᱭᱩᱜ ᱛᱟᱦᱮᱱᱟ᱾ ᱟᱨ ᱚᱱᱠᱟᱱ ᱥᱮᱞᱚ ᱠᱚᱦᱚᱸ ᱥᱮ ᱫᱟᱜ ᱠᱚᱦᱳ ᱩᱱᱟᱹᱜ ᱵᱟᱹᱱᱩᱜ ᱠᱟᱫᱟ᱾ ᱜᱟᱰᱟ ᱠᱚᱨᱮᱱᱟᱜ ᱫᱟᱜ ᱛᱮᱜᱮ ᱩᱛᱩ ᱠᱚᱫᱚ ᱨᱚᱦᱚᱭ ᱵᱟᱲᱟ ᱦᱩᱭᱩᱜ ᱛᱟᱦᱮᱱᱟ ᱚᱱᱟ ᱠᱚᱜᱮ ᱡᱚᱢ ᱵᱟᱠᱷᱨᱟ ᱛᱮ᱾
ᱟᱪᱪᱷᱟ ᱟᱪᱪᱷᱟ ᱱᱚᱛᱮ ᱦᱚᱸ ᱚᱱᱠᱟ ᱜᱮ ᱢᱤᱫ ᱥᱤᱡᱮᱱ ᱜᱮ ᱱᱚᱜᱼᱚᱭ ᱛ ᱚᱱᱟ ᱚᱱᱟ ᱥᱤᱡᱤᱱ ᱜᱮ ᱪᱟᱥᱵᱟᱥ ᱫᱚ ᱦᱩᱭᱩᱜ ᱛᱟᱦᱮᱱᱟ ᱱᱚᱛᱮ ᱫᱚ᱾ ᱢᱟᱱᱮ ᱚᱱᱛᱮ ᱫᱚ ᱫᱟᱜ ᱦᱚᱸ ᱫᱟᱜ ᱨᱮᱱᱟᱜ ᱴᱟᱱ ᱢᱮᱱᱟᱜ ᱛᱮ ᱵᱟᱹᱱᱩᱜ ᱥᱮᱨᱚᱠᱚᱢ ᱵᱮᱵᱚᱥᱛᱷᱟ ᱵᱟᱹᱱᱩᱜ ᱛᱟᱭ ᱟᱫᱚ ᱵᱟᱝ ᱦᱩᱭᱩᱜ-ᱟ ᱱᱚᱛᱮ ᱫᱚ ᱟᱫᱚ ᱚᱱᱟᱠᱮ ᱟᱞᱟᱣᱟ ᱫᱚ ᱮᱴᱟᱜ ᱟᱞᱮ ᱪᱟᱥ ᱛᱟᱦᱮᱱᱟ ᱟᱫᱚ ᱱᱚᱛᱮ ᱫᱚ ᱦᱩᱲᱩ ᱤᱭᱟᱹ ᱨᱟᱠᱟᱵ ᱵᱟᱲᱟ ᱠᱟᱛᱮᱫ ᱫᱚ᱾
ᱟᱞᱮᱥᱮᱫ ᱦᱚᱸ ᱱᱚᱜ-ᱚᱭ ᱥᱤᱞᱳ ᱠᱚ ᱠᱚᱦᱚᱸ ᱠᱚ ᱵᱟᱹᱭᱥᱟᱹᱣ ᱟᱠᱟᱱᱟᱜ ᱫᱟᱜ ᱠᱚᱢᱟ ᱵᱟᱹᱱᱩᱜ-ᱟ
ᱦᱮᱸ
ᱚᱲᱟᱜ ᱠᱚᱨᱮ ᱦᱟᱸᱜ ᱠᱚ ᱮᱢ ᱟᱠᱟᱫ ᱞᱮᱭᱟ ᱚᱱᱟ ᱠᱚᱨᱮᱱᱟᱜ ᱦᱚᱸ ᱫᱟᱜ ᱵᱟᱝ ᱦᱤᱡᱩᱜ ᱠᱟᱱᱟ᱾
ᱦᱩᱸ ᱦᱩᱸ
ᱛᱟᱞᱦᱮ ᱠᱷᱟᱱ ᱚᱠᱚᱭ ᱠᱩᱫᱚ ᱠᱩ ᱚᱱᱟ ᱠᱩᱠᱩ ᱛᱚᱜ ᱜᱤᱰᱤ ᱠᱟᱜ ᱠᱟᱱᱟ ᱦᱟᱨᱠᱚ ᱟᱹᱠᱷᱨᱤᱧ ᱠᱟᱜ ᱠᱟᱱᱟ ᱦᱟᱹᱱᱤ ᱱᱩᱭ ᱴᱷᱮᱱ ᱾
ᱦᱩᱸ ᱦᱩᱸ ᱾
ᱮᱞᱮᱠᱟ ᱫᱟᱜ ᱠᱚ ᱵᱟᱝ ᱦᱟᱡᱩᱜᱼᱟ ᱛᱟᱦᱞᱮ ᱢᱮᱱᱟᱠᱚ ᱱᱚᱸᱰᱮ ᱾ ᱢᱮᱱᱟᱜᱼᱟ ᱾ ᱛᱩᱫ ᱠᱟᱜ ᱢᱮ ᱪᱮᱜ ᱪᱤᱠᱟᱹᱭᱟ ᱱᱚᱣᱟ ᱠᱚ ᱛᱟᱦᱮᱸ ᱠᱟᱛᱮᱫ ᱦᱚᱸ ᱵᱮᱠᱟᱨ ᱾
ᱩᱸ ᱦᱩ ᱸ ᱟᱨ ᱛᱚᱵᱮ ᱤᱭᱟᱹ ᱱᱮᱛᱟᱨ ᱢᱟ ᱚᱱᱮ ᱾ ᱢᱟᱱᱮ ᱫᱟᱜ ᱫᱤᱱ ᱦᱚᱸ ᱫᱟᱜ ᱫᱤᱱ ᱠᱟᱱᱟ ᱟᱨ ᱱᱚᱛᱮ ᱾ ᱚᱱᱟ ᱜᱩᱡᱩᱲ ᱠᱚᱨᱮ ᱱᱮᱛᱟᱨ ᱫᱚ ᱚᱱᱟ ᱯᱩᱴᱠᱟᱹ ᱠᱚᱫᱚ ᱦᱩᱭᱩᱜᱚᱜ ᱠᱟᱱᱟ ᱥᱮ ᱵᱟᱝ ᱚᱱᱛᱮ ᱫᱚ? ᱛᱮᱢᱟᱞ ᱥᱮᱢᱟ ᱯᱩᱨᱟᱹ ᱡᱳᱨ ᱯᱩᱴᱠᱟᱹ ᱠᱚ ᱧᱟᱢᱚᱜ ᱠᱟᱱ ᱾
ᱟᱞᱮ ᱥᱮᱱ ᱫᱚ ᱱᱟᱦᱟᱜ ᱯᱩᱴᱠᱟᱹ ᱠᱚᱫᱚ ᱵᱟᱝ ᱧᱟᱢᱚᱜ ᱠᱟᱱᱟ ᱱᱚᱜᱼᱚᱭ ᱾ ᱵᱩᱥᱩᱜ ᱠᱚᱜᱮ ᱥᱮᱭᱟ ᱵᱟᱲᱟᱣ ᱠᱟᱱᱟ ᱚᱱᱟ ᱠᱚᱨᱮᱱ ᱜᱮ ᱩᱜ ᱠᱚᱫᱚ ᱧᱟᱢᱚᱜ ᱛᱷᱮᱱᱟ ᱾ ᱜᱟᱱ ᱯᱩᱴᱷᱟᱹ ᱠᱚᱫᱚ ᱦᱟᱸᱜ ᱚᱝ ᱧᱟᱢ ᱵᱟᱲᱟᱣ ᱠᱟᱱᱟ ᱾
ᱟᱪᱪᱷᱟ ᱚᱱᱛᱮ ᱛᱮᱫᱚ ᱜᱚᱝᱠᱮ ᱵᱤᱨ ᱫᱚ ᱢᱟᱱᱮ ᱵᱤᱨ ᱠᱚᱫᱚ ᱢᱮᱱᱟᱜᱼᱟᱥᱮ ᱵᱟᱝ ᱥᱮᱨᱚᱠᱚᱢ ᱵᱤᱨ ᱵᱤᱨ ᱠᱚᱨᱮ ᱡᱟᱦᱟᱸ ᱫᱚ ᱧᱟᱢᱚᱜ ᱠᱟᱱ ᱜᱮ ᱥᱮ ᱵᱤᱨ ᱾ ᱠᱚᱨᱮ ᱟᱞᱮ ᱫᱚᱞᱮ ᱦᱟᱞᱟᱝ ᱟᱹᱜᱩᱭ ᱠᱟᱛᱮᱫ ᱞᱮ ᱾ ᱚᱱᱟ ᱠᱚᱨᱮ ᱠᱷᱚᱭ ᱜᱮᱞᱮ ᱧᱟᱢ ᱵᱟᱲᱟᱭᱟ ᱟᱫᱚ ᱚᱱᱛᱮ ᱫᱚ ᱵᱤᱨ ᱨᱮᱛᱚ ᱢᱮᱱᱟᱜᱼᱟ ᱥᱮ ᱵᱟ ᱥᱮᱨᱚᱠᱚᱢ ᱾
ᱱᱚᱛᱮ ᱫᱚ ᱱᱟᱦᱟᱜ ᱵᱤᱨ ᱠᱚᱫᱚ ᱵᱟᱹᱱᱩᱜᱼᱟ ᱾ ᱵᱤᱨᱤ ᱠᱚᱫᱚ ᱱᱟᱜ ᱵᱟᱹᱱᱩᱜᱼᱟ ᱛᱟᱞᱮ ᱠᱷᱟᱱ ᱳᱜ ᱠᱚᱦᱚᱸ ᱱᱟᱜ ᱾ ᱯᱩᱴᱠᱟᱹ ᱠᱚᱫᱚ ᱠᱤᱨᱤᱧ ᱟᱹᱜᱩ ᱠᱟᱛᱮᱱ ᱜᱮ ᱡᱚᱢ ᱵᱟᱲᱟ ᱫᱚ ᱦᱩᱭᱩᱜ ᱛᱟᱦᱮᱱᱟ ᱾
ᱟᱪᱪᱷᱟ ᱟᱪᱪᱷᱟ ᱾ ᱟᱨ ᱛᱚᱵᱮ ᱚᱱᱛᱮ ᱫᱚ ᱢᱟᱱᱮ ᱤᱭᱟᱹ ᱾ ᱮᱸ ᱦᱟᱹᱠᱳ ᱠᱚ ᱥᱮ ᱤᱭᱟᱹ ᱠᱚᱫᱚ ᱠᱚ ᱨᱟᱠᱟ ᱨᱟᱠᱟᱵᱚᱜ ᱠᱟᱱᱟ ᱥᱮ ᱵᱟᱥᱮ, ᱤᱭᱟᱹ ᱠᱷᱮᱛ ᱠᱚᱨᱮ ᱦᱚᱸ ᱧᱟᱢᱚᱜᱚᱜ ᱾
ᱦᱳᱭ ᱦᱳᱭ ᱚᱭ ᱜᱟᱹᱰᱤ ᱱᱟᱦᱮᱞ ᱛᱮᱠᱚ ᱥᱤ ᱦᱚᱪᱚᱭᱫᱟ ᱛᱟᱞᱦᱮ ᱜᱟᱹᱰᱤ ᱾ ᱱᱟᱦᱮᱞ ᱛᱟᱭᱱᱚᱢ ᱛᱟᱭᱱᱚᱢ ᱛᱮ ᱱᱟᱦᱟᱜ ᱦᱟᱠᱩ ᱠᱚᱫᱚ ᱟᱸᱜ ᱯᱟᱸᱡᱟ ᱥᱟᱵ ᱦᱩᱭᱩᱜ ᱠᱟᱱᱟ ᱾
ᱮᱸ ᱦᱮᱸ ᱦᱩᱸ ᱟᱨ ᱤᱭᱟᱹ ᱢᱟᱱᱮ ᱱᱤᱛ ᱢᱟᱱᱮ ᱫᱟᱜ ᱠᱮᱜ ᱛᱮ ᱟᱫᱚ ᱜᱟᱹᱰᱤᱭᱟᱹ ᱠᱚᱥᱮ ᱤᱭᱟᱹ ᱯᱩᱠᱷᱨᱤ ᱠᱩᱦᱚᱸ ᱯᱮᱨᱮᱡ ᱵᱟᱲᱟᱣ ᱠᱟᱱᱟ ᱟᱫᱚ ᱾ ᱪᱮᱞᱠᱟ ᱚᱱᱟ ᱯᱩᱠᱷᱨᱤ ᱠᱚᱨᱮ ᱦᱚᱸ ᱦᱟᱹᱠᱩ ᱠᱚᱫᱚᱯᱮ ᱪᱟᱥ ᱵᱟᱲᱟ ᱠᱚ ᱥᱮ ᱵᱟᱝ ᱪᱮᱫ ᱞᱮᱠᱟ?
ᱦᱩᱭ ᱦᱟᱹᱠᱩ ᱠᱚᱞᱮ ᱪᱟᱥ ᱵᱟᱲᱟ ᱠᱚᱣᱟ ᱨᱮᱦᱚᱸ ᱡᱟᱦᱟᱸᱭᱟᱜ ᱦᱩᱸ ᱠᱷᱮᱛ ᱛᱟᱞᱟ ᱠᱚ ᱥᱮᱱᱟᱜ ᱯᱩᱠᱷᱨᱤ ᱠᱚ ᱢᱮᱱᱟᱜᱼᱟ ᱚᱱᱟ ᱠᱚᱨᱮᱱ ᱫᱚ ᱱᱟᱦᱟᱜ ᱾ ᱦᱟᱠᱩ ᱠᱚᱫᱚ ᱠᱚ ᱛᱳᱜ ᱵᱟᱲᱟᱜ ᱠᱟᱱᱟ ᱛᱟᱦᱞᱮ ᱱᱟᱜ ᱾ ᱩᱱᱠᱩ ᱜᱮ ᱦᱟᱸᱜ ᱥᱟᱵ ᱵᱟᱲᱟ ᱫᱚ ᱦᱩᱭᱩᱜ ᱠᱟᱱᱟ ᱢᱚᱥᱟᱨᱤ ᱢᱚᱥᱟᱨᱤᱟᱛᱮ ᱾
ᱩᱸ ᱦᱩᱸ ᱟᱨ ᱚᱱᱟ ᱚᱱᱟ ᱜᱟᱹᱰᱤᱭᱟᱹ ᱾ ᱠᱩ ᱢᱮᱱᱟᱜᱼᱟ ᱥᱮ ᱯᱩᱠᱷᱨᱤ ᱠᱚ ᱢᱮᱱᱟᱜᱼᱟ ᱚᱱᱟ ᱠᱚᱫᱚ ᱪᱮᱜ ᱞᱮᱠᱟ ᱦᱟᱱᱮ ᱦᱟᱹᱠᱩ ᱟᱲᱟᱜ ᱟᱫᱚ ᱢᱟᱱᱮ ᱪᱮᱜ ᱞᱮᱠᱟ ᱯᱩᱨᱟᱹᱣ ᱾ ᱮᱸ ᱯᱩᱨᱟᱹ ᱟᱹᱛᱩ ᱨᱮ ᱢᱤᱞᱟᱹᱣ ᱠᱟᱛᱮᱜ ᱵᱟᱲᱟ ᱠᱚ ᱛᱟᱦᱮᱸᱱᱟ ᱥᱮ ᱢᱤᱫ ᱦᱚᱲ ᱡᱟᱦᱟᱸᱭᱟᱜ ᱡᱮ ᱡᱟᱦᱟᱸᱭᱟᱜ ᱤᱭᱟᱹ ᱯᱩᱠᱷᱨᱤ ᱾ ᱠᱟᱱ ᱩᱱᱤᱜᱤᱭ ᱟᱲᱟᱜ ᱠᱚ ᱛᱟᱦᱮᱱᱟ ᱥᱮ ᱪᱮᱜ ᱞᱮᱠᱟ ᱩᱱᱤ ᱫᱚ ᱾
ᱩᱨᱤ ᱡᱟᱦᱟᱸᱭ ᱠᱚᱣᱟᱜ ᱯᱩᱠᱷᱨᱤ ᱠᱟᱱᱟ ᱥᱮ ᱩᱱᱠᱩ ᱜᱮ ᱩᱱᱠᱩ ᱠᱚ ᱟᱲᱟᱜ ᱠᱚ ᱛᱷᱮᱱᱟ ᱟᱨ ᱠᱚ ᱢᱮᱱᱟ ᱚᱱᱠᱟᱱᱟᱜ ᱯᱩᱠᱷᱨᱤ ᱦᱚᱸ ᱾ ᱥᱮᱱ ᱟᱹᱛᱩ ᱠᱚᱨᱮᱱ ᱦᱚᱸ ᱟᱲᱟᱜ ᱦᱩᱭᱩᱜ ᱛᱟᱦᱮᱱ ᱜᱮᱭᱟ ᱾
ᱦᱩᱸ ᱦᱩᱸ,
ᱚᱱᱠᱟᱱ ᱦᱚᱸ ᱢᱮᱱᱟᱜᱼᱟ ᱟᱨ ᱡᱟᱦᱟᱸᱭᱟᱜ ᱟᱭᱟᱜ ᱯᱩᱠᱷᱨᱤ ᱠᱟᱱᱟ ᱩᱱᱠᱩ ᱫᱚ ᱾ ᱟᱠᱩ ᱜᱮᱠᱚ ᱟᱲᱟᱜ ᱠᱚ ᱛᱟᱦᱮᱸᱱᱟ ᱟᱠᱩ ᱠᱩ ᱥᱟ ᱟᱨᱚ ᱥᱟᱵ ᱵᱟᱲᱟ ᱫᱚ ᱦᱮᱞᱟᱜ ᱵᱟᱲᱟ ᱦᱩᱭ ᱠᱟᱱᱟ ᱮᱢ ᱵᱟᱲᱟᱜ ᱛᱟᱦᱮᱱ ᱜᱮᱭᱟ ᱠᱩ ᱾
ᱦᱩᱸ ᱦᱩᱸ ᱾
ᱩᱸ ᱟᱨ ᱡᱟᱦᱟᱸᱭᱟᱜ ᱯᱩᱠᱷᱨᱤ ᱠᱟᱱᱟ ᱩᱱ ᱡᱟᱦᱟᱸᱭᱟᱜ ᱚᱭᱟᱛ ᱾ ᱫᱩᱠᱷᱚ ᱨᱮᱱᱛᱮ ᱥᱮ ᱟᱲᱟᱜ ᱵᱟᱲᱟ ᱦᱩᱭᱩᱜ ᱛᱮᱦᱮᱱᱟ᱾ ᱚᱱᱟ ᱠᱚᱫᱚ ᱱᱟᱦᱜ ᱥᱟᱵ ᱵᱟᱲᱟ ᱫᱚ ᱡᱚᱛᱚ ᱢᱤᱫ ᱛᱮᱜᱮ ᱥᱟᱵ ᱵᱟᱲᱟ ᱦᱩᱭᱩᱜ ᱛᱟᱦᱮᱱᱟ᱾
ᱦᱳᱭ ᱚᱱᱟ ᱢᱟ ᱥᱟᱜ ᱜᱮ ᱥᱟᱜ ᱠᱟᱛᱮ ᱢᱟ ᱥᱮ᱾ ᱟᱞᱮ ᱴᱷᱮᱡ ᱫᱚ ᱱᱚᱝᱠᱟ ᱢᱟᱱᱮ ᱯᱩᱠᱷᱨᱤ ᱠᱚ ᱢᱮᱱᱟᱜᱼᱟ ᱢᱟᱱᱮ ᱡᱚᱛᱚ ᱦᱚᱲᱟᱜ ᱜᱮ ᱢᱮᱱᱟᱜᱼᱟ ᱯᱩᱠᱷᱨᱤ᱾ ᱥᱟᱜ ᱜᱷᱟᱹᱲᱤᱡ ᱫᱚ ᱢᱟᱱᱮ᱾ ᱦᱮᱸ ᱡᱚᱛᱚ ᱦᱚᱲ ᱚᱲᱟᱜ ᱠᱷᱚᱡ ᱢᱤᱫᱴᱮᱡ ᱠᱟᱛᱮ ᱞᱮ ᱪᱟᱞᱟᱜᱼᱟ ᱢᱤᱫᱴᱮᱡ ᱠᱟᱛᱮ ᱠᱚ ᱩᱰᱩᱝ ᱪᱟᱞᱟᱜᱼᱟ ᱟᱨ ᱚᱸᱰᱮ ᱢᱟᱱᱮ᱾ ᱡᱷᱟᱹᱞᱤ ᱦᱚᱸ ᱢᱮᱱᱟᱜᱼᱟ ᱟᱫᱚ ᱡᱚᱛᱚ ᱦᱚᱲ᱾ ᱪᱟᱞᱟᱣ ᱠᱟᱛᱮᱜ ᱚᱸᱰᱮ ᱠᱩ ᱢᱤᱞᱟᱹᱣ ᱠᱟᱛᱮᱜ ᱠᱩ ᱥᱟᱵ ᱠᱚ ᱛᱟᱦᱮᱱᱟ ᱥᱟᱵ ᱠᱚ ᱥᱟᱵ ᱩᱝᱠᱩ ᱥᱟᱵ ᱠᱟᱛᱮ᱾ ᱟᱫᱚ ᱟᱫᱚ ᱛᱤᱱᱟᱹᱜ ᱠᱚ ᱦᱩᱭᱮᱱ ᱜᱮ ᱩᱱᱠᱩ ᱫᱚᱠᱩ ᱡᱩᱲᱩ ᱠᱮᱜ ᱠᱚᱜᱮ᱾ ᱛᱤᱱᱟᱹᱜ ᱛᱤᱱᱟᱹᱜ ᱚᱲᱟᱜ ᱢᱮᱱᱟᱜ ᱠᱚᱣᱟ ᱥᱮ ᱛᱤᱱᱟᱹᱜ᱾ ᱴᱤ ᱠᱩ ᱩᱱᱠᱩ ᱢᱤᱞᱟᱹᱣ ᱠᱟᱛᱮᱜ ᱠᱚ ᱟᱲᱟᱜ ᱠᱟᱜ ᱠᱚ ᱛᱟᱦᱮᱱᱟ ᱩᱝᱠᱩ ᱟᱨ᱾
ᱦᱳᱭ
ᱩᱱᱠᱩ ᱦᱟᱹᱴᱤᱧ ᱵᱟᱲᱟ ᱠᱟᱛᱮᱜ ᱩᱱᱠᱩ ᱫᱚ ᱟᱨ ᱡᱟ ᱡᱟ ᱛᱤᱱᱟᱹᱜ ᱠᱚ ᱦᱟᱹᱴᱤᱧ ᱵᱟᱲᱟ ᱠᱮᱜ ᱠᱚᱣᱟ ᱟᱫᱚ᱾ ᱟᱨ ᱡᱟᱦᱟᱸ ᱛᱷᱚᱲᱟ ᱵᱚᱦᱩᱛ ᱫᱚ ᱚᱱᱟ ᱡᱷᱟᱹᱞᱤ ᱡᱷᱟᱹᱞᱤ ᱡᱟᱦᱟᱸᱭᱮ ᱮᱸ᱾ ᱛᱷᱚᱲᱟ ᱠᱚ ᱠᱩᱝᱠᱩ ᱦᱟᱹᱠᱩ ᱪᱟᱠᱷᱱᱟ ᱠᱚᱥᱮ ᱠᱚ ᱤᱭᱟᱹ ᱠᱚ ᱛᱟᱦᱮᱱᱟ ᱛᱷᱚᱲᱟ ᱵᱚᱦᱩᱛ ᱫᱚ᱾ ᱚᱲᱟᱜ ᱚᱲᱟᱜ ᱠᱚ ᱦᱟᱹᱴᱤᱧ ᱠᱮᱜ ᱠᱚᱜᱮ ᱟᱨ᱾ ᱵᱟᱠᱤ ᱫᱚ ᱩᱝᱠᱩ ᱡᱟᱦᱟᱸᱭ ᱥᱟᱨᱮᱜᱚᱜ ᱥᱮ ᱪᱮᱜ ᱩᱱᱠᱩ ᱚᱲᱟᱜ ᱨᱮ ᱡᱟᱦᱟᱸᱭ ᱚᱲᱟᱜ ᱦᱚᱲ ᱠᱚ ᱦᱟᱹᱴᱤᱧ ᱠᱟᱜ᱾ ᱴᱤᱝ ᱵᱟᱲᱟᱣ ᱟᱠᱟᱜ ᱠᱚᱣᱟ ᱟᱫᱚ ᱩᱱᱠᱩ ᱤᱱᱟᱹᱜ ᱵᱤᱥᱤ ᱠᱟᱛᱮᱫ ᱵᱟᱝ ᱡᱚᱢ ᱞᱟᱹᱜᱤᱫᱚᱜᱼᱟ ᱟᱫᱚ᱾
ᱦᱩᱸ
ᱡᱟᱦᱟᱸᱭ ᱠᱚ ᱵᱟᱠᱚ ᱡᱚᱢ ᱠᱷᱟᱡ ᱫᱚ ᱟᱫᱚ ᱩᱱᱠᱩ ᱤᱱᱟᱹᱜ ᱫᱚ ᱩᱱᱠᱩ ᱦᱚᱸ ᱟᱠᱷᱨᱤᱧ ᱞᱟᱹᱜᱤᱜ ᱠᱚ ᱤᱫᱤ ᱠᱚ ᱛᱟᱦᱮᱱᱟ᱾ ᱦᱟᱴ ᱠᱩᱛᱮ ᱥᱮ ᱵᱟᱡᱟᱨ ᱠᱚᱛᱮ᱾
ᱦᱳᱭ ᱚᱱᱠᱟ ᱜᱮ ᱱᱟᱞᱮ ᱥᱮᱱ ᱦᱟᱸᱜ ᱡᱟᱸᱦᱟᱸᱭ᱾ ᱯᱩᱠᱷᱨᱤ ᱠᱟᱛᱮ ᱡᱟᱦᱟᱸ ᱢᱤᱫ ᱠᱟᱛᱮ ᱟᱲᱟᱜ ᱠᱚᱣᱟ ᱩᱱᱤ ᱢᱤᱫ ᱦᱚᱲ ᱜᱮᱠᱚ ᱪᱟᱞᱟᱜ ᱛᱟᱦᱮᱱᱟ ᱡᱟᱦᱟᱭᱱᱟᱜ᱾ ᱡᱟᱦᱱᱟᱜ ᱢᱟᱱᱮ ᱡᱷᱟᱹᱞᱤ ᱜᱟᱱ ᱫᱚ᱾ ᱦᱳᱭ ᱩᱱᱤ ᱫᱚ ᱦᱟᱸᱜ ᱠᱟᱹᱴᱤᱡ ᱵᱟᱨᱭᱟ ᱜᱟᱱ ᱥᱮ ᱯᱤᱭᱟ ᱜᱟᱱ ᱩᱱᱤ ᱫᱚᱵᱚᱱ ᱮᱢᱟᱭᱟ ᱦᱟᱸᱜ᱾ ᱦᱟᱹᱠᱩ ᱠᱚᱦᱚᱸ ᱩᱱᱤ ᱫᱩᱵᱩᱱ ᱮᱢ ᱰᱷᱮᱨᱮᱭᱟ᱾ ᱟᱨ ᱡᱟᱦᱟᱸᱭ ᱠᱚ ᱩᱱᱠᱩ ᱠᱚ ᱵᱟᱹᱲᱛᱤ ᱱᱟᱦᱟᱜ ᱩᱱᱠᱩ ᱫᱩᱠᱩ᱾ ᱡᱟᱦᱟᱱ ᱠᱩ ᱩᱱᱠᱩ ᱫᱚᱠᱚ ᱦᱱᱟᱜ ᱵᱟᱡᱟᱨ ᱥᱮᱱ ᱠᱚ ᱤᱫᱤ ᱠᱚᱣᱟ ᱟᱨ ᱚᱱᱟ ᱠᱷᱟᱱᱜᱮ᱾ ᱟᱹᱜᱩ ᱠᱟᱛᱮ ᱩᱱᱠᱩ ᱱᱟᱥᱮᱱᱟᱜ ᱠᱚ ᱵᱷᱟᱹᱡᱤ ᱵᱷᱟᱹᱡᱤ ᱩᱛᱩ ᱵᱟᱲᱟ ᱠᱟᱛᱮᱫ ᱱᱟᱜ ᱠᱚ ᱡᱚᱢᱠᱩ ᱛᱟᱦᱮᱸᱱᱟ᱾
ᱦᱩᱸ ᱦᱩᱸ ᱟᱨ ᱛᱚᱵᱮ ᱜᱚᱝᱠᱮ ᱚᱱᱛᱮ ᱫᱚ ᱢᱟᱱᱮ ᱟ ᱢᱟᱱ ᱠᱮᱫ ᱞᱮᱠᱟ ᱢᱤᱫ ᱥᱤᱡᱤᱱ ᱜᱮ ᱦᱩᱭᱩᱜᱼᱟ ᱟᱨ ᱛᱚᱠᱮ ᱱᱤᱭᱟᱹ ᱱᱤᱭᱟᱹ ᱦᱩᱲᱩ ᱨᱚᱦᱚᱭ ᱥᱟᱶ ᱥᱟᱶᱛᱮ ᱟᱨ ᱪᱤᱫ ᱠᱚ? ᱥᱚᱵᱽᱡᱤ ᱠᱚ ᱞᱟᱜᱟᱣ ᱦᱩᱭᱩᱜ ᱠᱟᱱᱟ ᱥᱮ ᱵᱟᱝ ᱪᱤᱫ ᱠᱚᱠᱚ ᱞᱟᱜᱟᱣᱟ ᱚᱱᱛᱮ ᱫᱚ᱾
ᱱᱚᱜᱼᱚᱭ ᱥᱚᱵᱽᱡᱤ ᱫᱚ ᱱᱟᱦᱟᱜ ᱞᱟᱜᱟᱣ ᱦᱩᱭᱠᱟᱱᱟ ᱡᱚᱱᱰᱟᱨᱟ ᱠᱚ ᱱᱟᱦᱟᱜ ᱵᱮᱸᱜᱟᱲ ᱠᱚ ᱱᱟᱜ ᱚᱱᱟ ᱠᱚ᱾ ᱨᱚᱦᱚᱭ ᱠᱚᱫᱚ ᱦᱩᱭ ᱟᱠᱟᱱᱟ ᱟᱨ ᱦᱟᱸᱜ ᱵᱩᱨᱵᱩ ᱠᱩ ᱦᱩᱭ ᱵᱟᱲᱟ ᱟᱠᱟᱱ ᱜᱮᱭᱟ᱾
ᱦᱩᱸ ᱦᱩᱸ᱾
ᱟᱨ ᱱᱚᱜᱼᱚᱭ ᱥᱟᱹᱨᱩ ᱠᱚ ᱱᱟᱦᱟᱜ ᱨᱚᱦᱚᱭ ᱵᱟᱲᱟ ᱦᱩᱭᱩ ᱟᱠᱟᱱᱟ ᱨᱚᱦᱚᱭ ᱠᱮᱫᱟ ᱠᱩ᱾
ᱟᱪᱪᱷᱟ ᱟᱪᱪᱷᱟ ᱟᱞᱮ ᱫᱚ᱾ ᱱᱤᱛ ᱫᱚ ᱱᱤᱛ ᱠᱟᱛᱮᱜ ᱫᱚᱞᱮ ᱨᱚᱦᱚᱭ ᱛᱟᱦᱮᱱᱟ ᱵᱟᱲᱜᱤ ᱠᱚᱸᱪᱟ ᱠᱚᱨᱮ ᱜᱮ ᱨᱚᱦᱚᱭ ᱵᱟᱲᱟ ᱦᱩᱭᱩᱼᱟ ᱚᱱᱟ᱾ ᱚᱱᱟ ᱠᱚ ᱥᱤ ᱵᱟᱲᱟ ᱠᱟᱛᱮᱜ ᱜᱮ ᱚᱱᱟ ᱠᱚ ᱡᱚᱱᱰᱨᱟ ᱥᱮ ᱵᱟᱡᱽᱲᱟ ᱦᱩᱭᱱᱟ ᱚᱱᱟ ᱵᱩᱨᱩᱨᱟᱦᱮᱲ ᱨᱟᱦᱮᱲ ᱠᱚ ᱚᱱᱟ ᱠᱚᱜᱮ ᱤᱭᱟᱹ ᱵᱟᱲᱟ ᱦᱩᱭ ᱟᱠᱟᱱᱟ ᱟᱫᱚ᱾ ᱚᱱᱟ ᱦᱚᱸ ᱦᱟᱨᱟ ᱵᱟᱲᱟ ᱟᱠᱟᱱᱛᱮ ᱟᱫᱚ ᱚᱱᱮ ᱯᱩ ᱞᱮᱠᱟ ᱤᱭᱟᱹ ᱠᱟᱱᱛᱮ ᱯᱩ ᱵᱟᱲᱟ ᱠᱟᱛᱮᱜ ᱦᱚᱸ᱾ ᱟᱨ ᱛᱷᱚᱲᱟ ᱫᱤᱱ ᱠᱷᱟᱱ ᱜᱮ ᱢᱟᱱᱮ ᱟᱨ᱾ ᱳᱭ ᱢᱤᱫ ᱢᱟᱹᱦᱱᱟᱹ ᱠᱷᱟᱱ ᱜᱮ ᱢᱟᱱᱮ ᱡᱚᱢ ᱞᱮᱠᱟ ᱜᱮ ᱦᱩᱭᱩᱭᱼᱟ ᱡᱚᱛᱚ ᱜᱮ ᱦᱟᱨᱟ ᱵᱟᱲᱟᱣ ᱟᱠᱟᱱᱟ ᱟᱫᱚ᱾ ᱚᱱᱟᱠᱚᱜᱮ ᱥᱟᱶ-ᱥᱟᱶᱛᱮ ᱚᱱᱟᱠᱚᱜᱮ ᱟᱫᱚ ᱠᱷᱩᱵ ᱵᱮᱥᱤ ᱫᱚ ᱵᱟᱝ ᱨᱚᱦᱚᱭ ᱦᱩᱭᱩᱜᱼᱟ ᱟᱵᱚ ᱫᱚ ᱚᱱᱮ ᱮ ᱡᱚᱢ ᱞᱮᱠᱟ ᱚᱲᱟᱜ ᱚᱲᱟᱜ ᱡᱚᱢ ᱯᱷᱮᱨᱟᱣ ᱞᱮᱠᱟᱜ ᱜᱮ ᱢᱟᱱᱮ᱾ ᱛᱷᱚᱲᱟ ᱛᱷᱩᱲᱤ ᱵᱟᱲᱜᱮ ᱠᱚᱪᱟᱨᱮ ᱡᱟᱦᱟᱸ ᱛᱟᱦᱮᱱᱟ ᱦᱳᱭ ᱵᱟᱡᱟᱨ ᱨᱮ ᱟᱨ ᱵᱟᱡᱟᱨ ᱨᱮ ᱱᱮᱛᱟᱨᱟᱜ ᱥᱚᱵᱽᱡᱤ ᱵᱟᱰᱟᱭ ᱜᱮᱭᱟᱵᱮᱱ ᱛᱤᱱᱟᱹᱜ ᱠᱟᱛᱮᱫ ᱫᱚᱨᱚᱜ ᱠᱟᱱᱟ ᱮᱱᱛᱮᱫ ᱮᱱᱛᱮᱫ?
ᱚᱱᱟᱛᱮ ᱟᱯᱱᱟᱨ ᱛᱮ ᱦᱳᱭ᱾
ᱡᱚᱢ ᱟᱨ ᱵᱟᱡᱟᱨ ᱨᱮᱱᱟᱜ ᱥᱚᱵᱽᱡᱤ ᱱᱟᱥᱮᱱᱟᱜ ᱤᱭᱟᱹ ᱧᱚᱜ ᱜᱮᱭᱟ ᱥᱮ ᱵᱟᱡᱟᱨ ᱨᱮᱱᱟᱜ ᱱᱟᱥᱮᱱᱟᱜ ᱠᱟᱹᱴᱤᱡ ᱥᱟᱵ ᱠᱚ ᱞᱟᱜᱟᱣ ᱧᱚᱜᱚᱜᱼᱟ ᱟᱨ ᱚᱲᱟᱜ ᱠᱚᱨᱮᱱᱟᱜ ᱠᱷᱟᱱ ᱫᱚ ᱩᱸ ᱡᱟᱦᱟᱸᱱᱟᱜ ᱥᱟᱨ ᱠᱚᱫᱚ ᱚᱱᱳ ᱵᱟᱵᱮᱱ ᱞᱟᱜᱟᱣᱮᱫ ᱛᱮ?
ᱦᱩᱸ᱾
ᱠᱚᱨᱮ ᱜᱮ ᱥᱟᱨ ᱠᱚᱠᱚ ᱞᱟᱜᱟᱣᱟᱜ ᱠᱟᱱᱟ᱾
ᱦᱳᱭ ᱚᱱᱟᱛᱮ ᱟᱯᱱᱟᱨᱟᱜ ᱡᱟᱦᱟᱸ ᱟᱻ ᱟᱢ ᱛᱮᱢ ᱪᱟᱥᱟ ᱚᱱᱟ ᱫᱚ ᱥᱚᱵᱽᱡᱤ ᱥᱮ ᱡᱟᱦᱟᱸᱱᱟᱜ ᱚᱱᱟ ᱫᱚ ᱮᱸᱜ ᱡᱩᱫᱟᱹ ᱥᱤᱵᱤᱞ ᱛᱟᱦᱮᱸᱱᱟ ᱟᱨ ᱦᱟᱸᱱᱟ ᱵᱟᱡᱟᱨ ᱠᱚ ᱦᱟᱛᱟᱣ ᱫᱚ ᱦᱟᱸᱱᱛᱮ ᱯᱚᱭᱥᱟ ᱦᱚᱸ ᱞᱟᱜᱟᱜ ᱛᱟᱦᱮᱱᱟ ᱚᱱᱟᱛᱮ ᱟᱨ ᱱᱤᱭᱟᱹ ᱛᱮᱫᱚ ᱟᱯ ᱟᱯᱱᱟᱨᱟᱜ ᱫᱚ ᱚᱱᱟ ᱛᱚ ᱤᱱᱟᱹᱜ ᱫᱚ ᱡᱚ ᱛᱟᱦᱮᱱ ᱜᱮᱭᱟ ᱢᱟᱱᱮ᱾ ᱮᱸ ᱫᱟᱜ ᱦᱚᱢ ᱠᱩᱞᱟᱹᱣ ᱜᱮᱭᱟ ᱱᱚᱣᱟ ᱥᱟᱢᱱᱮ ᱥᱮᱫ ᱮᱢ ᱫᱩᱞ ᱫᱟᱲᱤᱜ ᱜᱮᱭᱟ ᱤᱱᱟᱹᱜ ᱟᱨ ᱦᱟᱱᱟ ᱡᱟᱹᱥᱛᱤ ᱪᱟᱥ ᱫᱚ ᱱᱤᱭᱟᱹ ᱫᱚ ᱚᱲᱟᱜ ᱠᱚᱨᱮ ᱦᱚᱸ ᱚ ᱩᱛᱩ ᱦᱚᱸ ᱜᱟᱱᱚᱜ ᱜᱮᱭᱟ ᱱᱤᱭᱟᱹ ᱫᱚ᱾
ᱥᱮ ᱠᱤᱨᱤᱧ ᱠᱚᱦᱚᱸ ᱵᱟᱝ ᱜᱟᱱᱚᱜᱼᱟ᱾ ᱚᱲᱟᱜ ᱨᱮᱵᱮᱱ ᱨᱚᱦᱚᱭ ᱠᱟᱱ ᱠᱷᱟᱱ ᱩᱱᱟᱹᱜ ᱠᱤᱨᱤᱧ ᱠᱚᱦᱚᱸ ᱵᱟᱝ ᱜᱟᱱᱚᱭᱼᱟ ᱛᱟᱦᱚᱞᱮ ᱚᱱᱟ ᱠᱚᱛᱮᱜᱮ ᱱᱟᱦᱟᱸᱜ᱾ ᱯᱟᱨᱚᱢᱚᱭᱼᱟ ᱱᱤᱭᱟ. ᱡᱟᱹᱯᱩᱫ ᱨᱮᱫᱚ ᱦᱟᱸᱜ᱾ ᱟᱨ ᱦᱟᱸᱜ ᱱᱚᱸᱜᱼᱚᱭ ᱡᱟᱹᱯᱩᱫ ᱨᱮᱫ ᱢᱟ ᱜᱚᱝᱜᱷᱟ ᱨᱚᱠᱚᱡ ᱠᱟᱴ ᱠᱚᱢ ᱠᱚᱠᱚ ᱧᱟᱢᱚᱜ ᱠᱟᱱ ᱜᱮᱭᱟ ᱛᱟᱦᱞᱮ ᱩᱱᱟᱹᱜ ᱩᱛᱩ ᱠᱚᱫᱚ ᱦᱟᱸᱜ ᱠᱤᱨᱤᱧ ᱫᱚ ᱵᱟᱝ ᱦᱩᱭᱩᱜ ᱠᱟᱱᱟ᱾
ᱦᱳᱭ ᱱᱮᱛᱟᱨ ᱢᱟ ᱚᱱᱮ ᱫᱟᱜ ᱫᱤᱱ ᱛᱚ ᱫᱟᱜ ᱫᱤᱱ ᱠᱷᱟᱡ ᱫᱚ ᱚᱱᱟ ᱫᱚ ᱡᱟᱦᱟᱸᱱᱟᱜ ᱜᱮ ᱧᱟᱢᱚᱜᱚᱜ ᱠᱷᱮᱥᱮ ᱟᱨ ᱨᱚᱠᱚᱡ ᱠᱚᱥᱮ ᱜᱚᱝᱜᱷᱟ ᱠᱚᱢᱟ ᱢᱟᱱᱮ ᱦᱟᱹᱠᱩ ᱠᱚᱢᱟ ᱰᱮᱞᱤ ᱨᱚᱡᱮ ᱨᱚᱡᱮ ᱦᱟᱸᱜ ᱪᱟᱞᱟᱣ ᱞᱮᱱᱠᱷᱟᱡ ᱜᱮ ᱚᱱᱛᱮ ᱠᱷᱮᱛ ᱥᱮᱡ ᱠᱷᱚᱡ ᱛᱷᱚᱲᱟ ᱵᱟᱹᱛ ᱚᱱᱮ ᱞᱟᱜ ᱞᱮᱠᱟ ᱥᱮ ᱡᱟᱦᱟᱸ ᱞᱮᱠᱟ ᱩᱛᱩ ᱵᱟᱲᱟ ᱞᱮ ᱠᱟ ᱫᱚ ᱧᱟᱢᱚᱜᱚᱜ ᱠᱟᱱ ᱜᱮᱭᱟ ᱠᱚ ᱧᱟᱢ ᱦᱤᱡᱩᱜ ᱦᱩᱸ ᱦᱩᱸ᱾
ᱱᱤᱭᱟᱹ ᱠᱩ ᱟᱨ ᱦᱟᱸᱜ ᱠᱟᱴᱠᱚᱢ ᱦᱟᱸᱜ ᱠᱚ ᱩᱛᱩ ᱵᱟᱲᱟᱜ ᱠᱟᱱᱟ ᱩᱱᱠᱩ ᱠᱟᱴᱠᱚᱢ ᱦᱚᱸ ᱟᱹᱰᱤ ᱠᱚ ᱥᱤᱵᱤᱞ ᱛᱟᱦᱮᱸᱱᱟ᱾ ᱮᱠᱷᱚᱱ ᱫᱚ ᱦᱟᱸᱜ ᱩᱱᱟᱹᱜ ᱩᱛᱩ ᱠᱚᱫᱚ ᱠᱤᱨᱤᱧ ᱫᱚ ᱵᱟᱝ ᱦᱩᱭᱩᱜ ᱠᱟᱱᱟ ᱵᱟᱝᱠᱷᱟᱱ ᱟᱨ ᱦᱚᱸ ᱫᱷᱚᱨᱚᱱ ᱫᱤᱱ ᱦᱚᱸ ᱠᱤᱨᱤᱧ ᱜᱮ ᱦᱩᱭᱩᱜ-ᱟ᱾
ᱦᱚᱭ ᱫᱷᱚᱨᱚᱱ ᱫᱤᱱ ᱦᱚᱸ ᱠᱟᱴᱠᱚᱢ ᱠᱚᱫᱚ ᱢᱟᱱᱮ ᱜᱟᱹᱰᱭᱟᱹ ᱠᱚᱨᱮ ᱫᱚ ᱧᱟᱢᱚᱜᱚᱜ ᱠᱟᱱ ᱜᱮᱭᱟᱠᱚ᱾ ᱩᱱᱠᱩ ᱠᱚᱫᱚ ᱚᱱᱟ ᱠᱚᱫᱚ᱾